ᱦᱮᱞᱳ, ᱢᱟ ᱡᱚᱦᱟᱨ ᱡᱚᱦᱟᱨ ᱜᱮ, ᱡᱚᱦᱟᱨ ᱡᱚᱦᱟᱨ ᱜᱮ᱾
ᱦᱮᱸ ᱡᱚᱦᱟᱨ ᱡᱚᱦᱟᱨ, ᱢᱟ ᱞᱟᱹᱭ ᱢᱮ᱾
ᱢᱟ ᱪᱮᱱ ᱠᱚᱢ ᱪᱤᱠᱟᱹᱭᱮᱫᱟ ᱛᱟᱱᱮ ᱠᱷᱟᱱ ᱱᱤᱛ ᱫᱚ?
ᱟᱨ ᱪᱤᱠᱟᱹ ᱦᱚᱸ ᱵᱟᱝ ᱡᱚᱸ ᱦᱚᱸᱧ ᱫᱩᱲᱩᱵ ᱵᱟᱲᱟ ᱦᱩᱭ ᱠᱟᱱᱟ, ᱡᱚᱢ ᱵᱟᱲᱟ ᱠᱟᱛᱮᱫ᱾
ᱟᱪᱪᱷᱟ ᱟᱪᱪᱷᱟ᱾
ᱢᱟᱥᱮ ᱠᱷᱚᱵᱽᱨᱟ ᱠᱷᱚᱵᱚᱨ ᱠᱚ ᱞᱟᱹᱭ ᱛᱟᱞᱟᱝ ᱢᱮ᱾
ᱚ ᱠᱷᱚᱵᱽᱨᱟ ᱠᱷᱚᱵᱚᱨ ᱫᱚ ᱯᱷᱳᱱ ᱠᱤᱫᱤᱧ᱾ ᱦᱮᱸ ᱟᱨ ᱪᱮᱫ ᱞᱮᱠᱟ ᱛᱟᱦᱮᱸᱱᱮ ᱱᱤᱛᱚᱜ ᱟᱯᱮ ᱥᱮᱱ ᱨᱮ ᱱᱤᱭᱟᱹ ᱫᱷᱟᱣᱟᱜ ᱡᱟᱦᱟᱸ ᱟᱯᱮ ᱴᱚᱴᱷᱟᱨᱮ ᱪᱮᱫ ᱞᱮᱠᱟ ᱚᱞ ᱪᱤᱠᱤ ᱠᱚ ᱯᱟᱲᱦᱟᱣ ᱪᱟᱞᱟᱜ ᱠᱟᱱᱟ ᱱᱤᱭᱟᱹ ᱫᱷᱟᱣ?
ᱚᱞ ᱪᱤᱠᱤ ᱫᱚ ᱟᱞᱮ ᱥᱮᱜ ᱦᱮᱸ ᱦᱳᱭ ᱜᱚᱝᱠᱮ ᱚᱞᱪᱤᱠᱤ ᱫᱚ ᱪᱟᱞᱟᱜ ᱠᱟᱱᱟ ᱢᱚᱴᱟ ᱢᱩᱴᱤ ᱟᱞᱮ ᱱᱚᱣᱟ ᱠᱟᱯ ᱜᱟᱹᱲᱤ
ᱱᱚᱣᱟ ᱦᱟᱭ ᱤᱥᱠᱩᱞ ᱨᱮᱜᱮ ᱮ ᱮᱥᱮᱠᱟ ᱵᱨᱟᱧᱪ ᱠᱚ ᱵᱮᱨᱮᱫ ᱠᱟᱜ ᱛᱮ ᱢᱚᱴᱟ ᱢᱩᱴᱤ ᱤᱛᱩᱱ ᱟᱥᱲᱟ ᱪᱟᱞᱟᱜ ᱠᱟᱱᱟ, ᱱᱟᱯᱟᱭ ᱜᱮ ᱪᱟᱞᱟᱜ ᱠᱟᱱᱟ᱾ ᱦᱳᱭ ᱟᱫᱚ ᱱᱚᱣᱟ ᱚᱞᱪᱤᱠᱤ ᱵᱟᱨᱮᱛᱮ ᱡᱚᱠᱷᱚᱱᱮᱢ ᱞᱟᱹᱭ ᱠᱮᱫ ᱛᱟᱞᱟᱝᱟ ᱟᱫᱚ ᱟᱵᱚ ᱱᱚᱣᱟ ᱯᱚᱥᱪᱷᱤᱢ ᱵᱟᱝᱞᱟ ᱨᱮ ᱢᱟᱥᱮ ᱞᱟᱹᱭ ᱛᱟᱞᱟᱝ ᱢᱮ ᱪᱮᱫ ᱞᱮᱠᱟ ᱚᱞᱪᱤᱠᱤ ᱨᱮᱱᱟᱜ ᱪᱷᱟᱨᱟᱣ ᱯᱟᱥᱱᱟᱣ ᱪᱟᱞᱟᱜ ᱠᱟᱱᱟ? ᱮᱵᱚᱝ ᱥᱚᱨᱠᱟᱨ ᱯᱟᱦᱟᱴᱟ ᱠᱷᱚᱱ ᱪᱮᱫ ᱞᱮᱠᱟ ᱜᱚᱲᱚ ᱥᱚᱯᱚᱦᱚᱫ ᱠᱚᱵᱚᱱ ᱧᱟᱢ ᱫᱟ, ᱮᱵᱚᱝ ᱱᱚᱣᱟ ᱚᱞᱪᱤᱠᱤ ᱥᱮᱪᱮᱫ ᱞᱟᱹᱜᱤᱫ ᱛᱮ ᱪᱮᱫ ᱞᱮᱠᱟ ᱜᱤᱫᱽᱨᱟᱹ ᱠᱚᱠᱚ ᱞᱟᱦᱟ ᱦᱤᱡᱩᱜ ᱠᱟᱱᱟ? ᱢᱟᱥᱮ ᱱᱚᱸ ᱱᱟ ᱠᱚ ᱵᱟᱨᱮᱛᱮ ᱠᱟᱹᱴᱤᱡ ᱞᱟᱹᱭ ᱛᱟᱞᱟᱝ ᱢᱮ᱾
ᱚ ᱦᱚᱸ ᱟᱵᱚ ᱯᱚᱪᱷᱤᱵᱟᱝᱞᱟ
ᱟᱹᱰᱤ ᱵᱮᱥ ᱧᱮᱞᱚᱜ ᱠᱟᱱᱟ ᱱᱚᱜᱼᱚᱭ ᱡᱮᱢᱚᱱ ᱯᱟᱨᱚᱢᱮᱱ
ᱦᱚᱸ ᱦᱚᱸ᱾
ᱦᱚᱸ᱾
ᱛᱠᱷᱟᱱ ᱟᱵᱚ ᱢᱟ ᱟᱹᱰᱤ
ᱥᱮᱪᱮᱫ ᱫᱚ ᱪᱟᱞᱟᱜ ᱠᱟᱱᱟ, ᱡᱟᱸᱦᱟ ᱞᱮᱠᱟ ᱟᱵᱚ ᱵᱚᱱ ᱧᱮᱞ ᱮᱫᱟ ᱮᱛᱚᱦᱚᱵ ᱤᱛᱩᱱ ᱟᱥᱲᱟ ᱠᱷᱚᱱ ᱮᱦᱚᱵ ᱠᱟᱛᱮ ᱥᱮᱠᱚᱱᱰᱟᱨᱤ ᱡᱟᱦᱟᱸ ᱛᱟᱱᱟᱞᱟ ᱠᱚ ᱢᱮᱛᱟᱜ ᱠᱟᱱᱟ ᱛᱟᱛᱮ ᱚᱱᱟ ᱠᱷᱚᱱ ᱩᱥᱩᱞᱟᱜ ᱡᱟᱸᱦᱟ ᱦᱟᱭᱟᱨ ᱥᱮᱠᱚᱱᱰᱟᱨᱤ ᱵᱚᱱ ᱢᱮᱛᱟᱜ ᱠᱟᱱᱟ᱾ ᱟᱨ ᱢᱟᱨᱟᱝ ᱵᱤᱨᱫᱟᱹᱜᱟᱲ ᱠᱚᱨᱮ ᱡᱮᱜᱮᱛ ᱵᱤᱨᱫᱟᱹᱜᱟᱲ ᱠᱚᱨᱮ ᱦᱚᱸ ᱪᱟᱞᱟᱜ ᱠᱟᱱᱟ᱾ ᱟᱵᱚ ᱯᱚᱪᱷᱤᱢ ᱵᱟᱝᱞᱟ ᱥᱟᱶᱛᱮ ᱮᱴᱟᱜ ᱯᱚᱱᱚᱛ ᱠᱚᱨᱮ ᱦᱚᱸ ᱵᱮᱥᱜ ᱜᱮ ᱪᱟᱞᱟᱜ ᱠᱟᱱᱟ᱾ ᱡᱟᱦᱟᱸ ᱞᱮᱠᱟ ᱡᱷᱟᱲᱠᱷᱚᱸᱰ ᱩᱲᱤᱥᱥᱟ ᱱᱤᱛ ᱟᱨᱚ ᱱᱟ ᱱᱟᱯᱟᱭ ᱠᱷᱚᱵᱚᱨ ᱟᱸᱡᱚᱢᱚᱜ ᱠᱟᱱᱟ ᱱᱮᱯᱟᱞ ᱥᱮᱱ ᱨᱮᱦᱚᱸ ᱚᱞᱪᱤᱠᱤᱛᱮ ᱥᱮᱪᱮᱫ ᱪᱟᱹᱞᱩ ᱠᱟᱱᱟ ᱟᱨᱠᱤ ᱟᱵᱚ ᱫᱤᱥᱚᱢ ᱵᱮᱜᱚᱨ ᱦᱚᱸ᱾ ᱮᱴᱟᱜ ᱫᱤᱥᱚᱢ ᱦᱚᱸ ᱡᱮᱢᱚᱱ ᱵᱟᱝᱞᱟᱫᱮᱥ ᱱᱮᱯᱟᱞ ᱠᱚᱨᱮ ᱦᱚᱸ, ᱟᱹᱰᱤ ᱡᱳᱨ ᱪᱟᱞᱟᱜ ᱠᱟᱱᱟ ᱟᱵᱚ ᱡᱟᱦᱟᱸ ᱞᱮᱠᱟ ᱜᱩᱨᱩ ᱜᱚᱝᱠᱮ ᱵᱮᱨᱮᱫ ᱞᱮᱫ ᱡᱟᱦᱟᱸ ᱟᱥᱮᱠᱟ ᱥᱚᱨᱠᱟᱨᱤ ᱵᱤᱨᱫᱟᱹᱜᱟᱲ ᱠᱚᱨᱮ ᱢᱮᱱᱟᱜ ᱜᱮ ᱡᱟᱦᱟᱸ ᱞᱮᱠᱟ ᱮᱛᱚᱦᱚᱵ ᱤᱛᱩᱱ ᱟᱥᱲᱟ ᱠᱚᱨᱮ ᱟᱹᱰᱤ ᱜᱚᱴᱟᱝ ᱟᱵᱚ ᱯᱚᱪᱷᱤᱢ ᱵᱟᱝᱞᱟ ᱯᱚᱱᱚᱛ ᱨᱮᱱᱟᱜ ᱟᱭᱢᱟ ᱡᱮᱞᱟ ᱨᱮᱜᱮ ᱪᱟᱞᱟᱜ ᱠᱟᱱᱟ᱾ ᱟᱹᱰᱤ ᱟᱭᱢᱟ ᱡᱮᱞᱟ ᱨᱮᱜᱮ ᱟᱨ ᱱᱚᱛᱮ ᱠᱚᱞᱮᱡᱽ ᱠᱚᱨᱮ ᱥᱮ ᱢᱚᱦᱟ ᱵᱤᱫᱽᱫᱟᱞᱚᱭ ᱡᱟᱦᱟᱸ ᱵᱚᱱ ᱢᱮᱛᱟᱜ ᱠᱟᱱᱟ ᱢᱟᱨᱟᱝ ᱵᱤᱫᱽᱫᱟᱹᱜᱟᱲ ᱠᱚᱨᱮ ᱦᱚᱸ ᱟᱹᱰᱤ ᱵᱮᱥ ᱪᱟᱞᱟᱜ ᱠᱟᱱᱟ᱾
ᱦᱳᱭ ᱟᱫᱚ ᱱᱚᱣᱟ ᱚᱞ ᱪᱤᱠᱤ ᱵᱟᱨᱮᱛᱮ ᱟᱸᱡᱚᱢ ᱵᱟᱲᱟ ᱞᱮᱱᱟ᱾ ᱚᱞ ᱪᱤᱠᱤ ᱯᱟ ᱯᱟᱲᱦᱟᱣ ᱠᱟᱛᱮᱜ ᱪᱮᱫ ᱦᱩᱭᱩᱜ-ᱟ? ᱥᱟᱹᱨᱤ ᱜᱮᱠᱤ ᱪᱮᱫ ᱦᱩᱭᱩᱜ-ᱟ?
ᱦᱚᱸ ᱪᱮᱫ ᱦᱩᱭᱩᱜ-ᱟ, ᱚᱱᱟ ᱫᱚ ᱟᱹᱰᱤ ᱡᱚᱛᱷᱟᱛ ᱠᱟᱛᱷᱟ ᱠᱟᱱᱟ᱾ ᱚᱱᱮ ᱠᱚ ᱞᱟᱹᱭ ᱠᱟᱫ ᱞᱮᱠᱟ, ᱩᱱᱫᱤᱱ ᱡᱮ ᱚᱞ ᱪᱤᱠᱤ ᱫᱚ ᱪᱮᱫ ᱦᱩᱭᱩᱜ-ᱟ? ᱦᱳᱭ ᱚᱞ ᱪᱤᱠᱤ ᱫᱚ ᱪᱮᱫ ᱦᱩᱭᱩᱜ-ᱟ ᱚᱱᱟ ᱫᱚ ᱟᱵᱚᱱᱟᱜ ᱠᱟᱱᱟ, ᱟᱵᱚ ᱞᱟᱹᱜᱤᱫ ᱛᱮ ᱞᱟᱹᱠᱛᱤᱭᱟᱜ ᱠᱟᱱᱟ ᱚᱱᱟ ᱛᱮ ᱚᱱᱟ ᱠᱟᱛᱷᱟ ᱫᱚ ᱟᱹᱰᱤ ᱜᱮ ᱡᱚᱛᱷᱟᱛ-ᱟ, ᱚᱞ ᱪᱤᱠᱤ ᱫᱚ ᱪᱮᱫ ᱦᱩᱭᱩᱜ-ᱟ? ᱥᱮ ᱚᱞ ᱪᱤᱠᱤ ᱪᱮᱫ ᱠᱟᱛᱮ ᱪᱮᱫ ᱦᱩᱭᱩᱜ-ᱟ? ᱪᱮᱫ ᱠᱟᱛᱮ ᱪᱮᱫ ᱦᱩᱭᱩᱜ-ᱟ? ᱚᱱᱟ ᱫᱚ ᱪᱮᱫ ᱞᱟᱹᱠᱛᱤ ᱠᱟᱱᱟ, ᱚᱱᱟ ᱫᱚ ᱚᱞ ᱪᱤᱠᱤ ᱫᱚ ᱟᱵᱚᱱᱟᱜ ᱢᱮᱫ ᱠᱟᱱᱟ᱾ ᱚᱞ ᱪᱤᱠᱤ ᱛᱮᱜᱮ ᱵᱩᱜᱤ ᱟᱨ ᱵᱟᱹᱲᱤᱡᱮᱢ ᱴᱷᱤᱠᱟᱹᱭ-ᱟ᱾ ᱚᱞ ᱪᱤᱠᱤ ᱜᱮ ᱫᱤᱥᱚᱢᱮ ᱤᱫᱤ ᱢᱮᱭᱟ, ᱚᱱᱟᱛᱮ ᱜᱩᱨᱩ ᱜᱚᱝᱠᱮ ᱯᱚᱱᱰᱤᱛ ᱨᱩᱜᱷᱩᱱᱟᱛᱷ ᱢᱩᱨᱢᱩ ᱚᱞ ᱟᱠᱟᱫ ᱞᱮᱠᱟ ᱡᱮ ᱚᱞ ᱪᱮ ᱢᱮᱫ ᱢᱮᱫ ᱴᱟᱝ ᱡᱟᱦᱟᱸ ᱯᱚᱛᱚᱵ ᱢᱮᱱᱟᱜ ᱛᱟᱭᱟ ᱚᱞ ᱪᱮ ᱢᱮᱫ ᱚᱱᱟ ᱫᱚ ᱚᱞ ᱠᱟᱱᱟ᱾ ᱚᱱᱟ ᱪᱮ ᱢᱮᱫ ᱠᱟᱱᱟ᱾ ᱚᱱᱟ ᱴᱷᱟᱹᱣᱠᱟᱹᱭ ᱢᱮ ᱚᱱᱟ ᱠᱷᱟᱹᱛᱤᱨ ᱚᱞ ᱪᱤᱠᱤ ᱫᱚ
ᱦᱩᱸ
ᱱᱤᱦᱟᱹ ᱟᱵᱚ ᱠᱟᱱᱟ᱾ ᱡᱟᱦᱟᱸ ᱞᱮᱠᱟ ᱵᱷᱟᱵᱛᱮ ᱡᱟᱦᱟᱸ ᱞᱮᱠᱟ ᱤᱛᱩᱱ ᱟᱥᱲᱟ ᱠᱚᱨᱮ ᱪᱟᱞᱟᱜ ᱠᱟᱱᱟ᱾ ᱪᱟᱹᱞᱩ ᱠᱟᱱᱟ ᱚᱞ ᱯᱟᱲᱦᱟᱣ᱾
ᱟᱪᱪᱷᱟ
ᱚᱱᱠᱟ ᱜᱮ ᱟᱵᱚᱱᱟᱜ ᱦᱚᱸ ᱜᱟᱶᱛᱟ ᱠᱷᱚᱱᱟᱜ ᱤᱛᱩᱱ ᱟᱥᱲᱟ ᱠᱚ ᱡᱷᱤᱡ ᱠᱟᱛᱮᱫ ᱡᱟᱦᱟᱸᱭ ᱠᱚ ᱱᱤᱛ ᱦᱚᱸ ᱮᱠᱷᱚᱱᱳ ᱟᱹᱣᱨᱤ ᱵᱚᱱ ᱥᱮᱬᱟᱭ-ᱟ ᱥᱮ ᱟᱹᱣᱨᱤ ᱵᱚᱱ ᱪᱮᱫᱟ ᱩᱱᱠᱩ ᱠᱚᱦᱚᱸ ᱪᱮᱫ ᱦᱚᱸᱪᱚ ᱫᱚᱨᱠᱟᱨ ᱠᱟᱱᱟ᱾ ᱟᱹᱛᱩ ᱟᱹᱛᱩ ᱤᱛᱩᱱ ᱟᱥᱲᱟ ᱫᱚᱨᱠᱟᱨ ᱠᱟᱱᱟ ᱱᱤᱦᱟᱹᱛ ᱜᱮ᱾ ᱤᱧ ᱫᱩᱧ ᱢᱚᱱᱮᱭ-ᱟ᱾ ᱡᱟᱦᱟᱸ ᱞᱮᱠᱟ ᱡᱟᱦᱟᱸᱭ ᱠᱚ ᱦᱳᱭᱛᱚ ᱤᱛᱩᱱ ᱟᱥᱲᱟ ᱠᱷᱚᱱᱟᱜ ᱵᱟᱦᱨᱮ ᱨᱮ ᱢᱮᱱᱟᱜ ᱠᱚᱣᱟ ᱚᱱᱠᱟᱱ ᱩᱢᱮᱨᱟᱱ ᱠᱚ ᱵᱚᱭᱚᱥ ᱵᱚᱭᱚᱥᱟᱱ ᱠᱚ ᱟᱭᱳ ᱵᱟᱵᱟ ᱠᱚ ᱵᱚᱭᱦᱟ ᱠᱚ ᱩᱱᱠᱩ ᱞᱟᱹᱜᱤᱫ ᱛᱮᱦᱚᱸ ᱟᱹᱛᱩ ᱟᱹᱛᱩ ᱤᱛᱩᱱ ᱟᱥᱲᱟ ᱵᱮᱨᱮᱫ ᱠᱟᱛᱮ ᱩᱱᱠᱩ ᱠᱷᱚᱱᱟᱜ ᱫᱚ ᱥᱮᱸᱬᱟ ᱡᱚᱝ ᱥᱮ ᱚᱱᱟ ᱦᱩᱛᱩᱢ ᱯᱟᱨᱪᱷᱟ ᱡᱚᱝ ᱫᱚ ᱫᱚᱨᱠᱟᱨ ᱠᱟᱱ ᱜᱮᱭᱟ᱾ ᱛᱚᱵᱮ ᱠᱷᱤᱨᱤ ᱟᱵᱚᱱᱟᱜ ᱵᱩᱜᱤ ᱵᱟᱲᱤᱡ ᱵᱚᱱ ᱴᱷᱤᱠᱟᱹ ᱫᱟᱲᱮᱭᱟᱜ-ᱟ ᱟᱨᱠᱤ᱾
ᱦᱳᱭ ᱜᱚᱝᱠᱮ ᱚᱱᱟᱢᱟ ᱡᱚᱛᱷᱟᱛ ᱠᱟᱛᱷᱟ ᱠᱟᱱᱟ᱾ ᱛᱳ ᱱᱚᱜᱚᱭ ᱦᱟᱞᱮᱜᱮ ᱪᱟᱞᱟᱣᱮᱱ ᱜᱩᱨᱩ ᱜᱚᱝᱠᱮᱭᱟᱜ ᱡᱟᱦᱟᱸ ᱥᱟᱭ ᱥᱮᱨᱢᱟ ᱡᱟᱦᱟᱸ ᱫᱚ ᱩᱱᱤᱥᱥᱚ ᱯᱚᱸᱪᱤᱥ ᱥᱟᱞᱨᱮ ᱡᱟᱦᱟᱸ ᱱᱚᱣᱟ ᱚᱞ ᱪᱤᱠᱤ᱾ ᱟᱠᱠᱷᱚᱨᱮ ᱩᱰᱩᱝ ᱞᱮᱜ ᱟᱭ ᱟᱵᱚᱠᱚ ᱥᱟᱢᱟᱝ ᱨᱮ᱾ ᱟᱨ ᱱᱤᱛᱚᱜ ᱱᱚᱜᱼᱚᱭ ᱫᱩ ᱦᱟᱡᱟᱨ ᱯᱩᱪᱤᱥ ᱡᱟᱦᱟᱸ ᱥᱟᱭ ᱥᱮᱨᱢᱟ ᱟ᱾ ᱯᱚᱞᱚᱢᱮᱱᱟ ᱱᱚᱣᱟ ᱥᱟᱭ ᱥᱮᱨᱢᱟ ᱨᱮ ᱢᱟᱥᱮ ᱪᱮᱫ ᱛᱤᱱᱟᱹᱜ ᱜᱟᱱᱦᱚᱲ ᱵᱚᱱ ᱥᱮᱪᱮᱫ ᱦᱚᱪᱚ ᱫᱟᱲᱮᱭ ᱟᱠᱟᱫ ᱠᱚᱣᱟ ᱱᱚᱣᱟ ᱵᱤᱦᱟᱨ, ᱵᱮᱝᱜᱚᱞ, ᱟᱥᱟᱢ, ᱩᱲᱤᱥᱥᱟ᱾ ᱡᱮᱦᱮᱛᱩ ᱱᱚᱣᱟ ᱯᱩᱱᱭᱟ ᱯᱚᱱᱚᱛ ᱨᱮᱜᱮ ᱟᱵᱚᱨᱮᱱ ᱥᱟᱱᱛᱟᱲ ᱥᱮ ᱟᱹᱫᱤᱵᱟᱹᱥᱤ ᱦᱚᱲ ᱠᱚ ᱢᱮᱱᱟᱜ ᱟᱠᱟᱫ ᱠᱚᱣᱟ ᱮᱵᱚᱝ ᱡᱟᱹᱥᱛᱤ ᱢᱮᱱᱟᱜ ᱠᱚᱣᱟ᱾ ᱮᱵᱚᱝ ᱱᱚᱣᱟ ᱨᱮᱱᱟᱜ ᱠᱟᱹᱢᱤ ᱦᱚᱨᱟ ᱪᱮᱜ ᱠᱟ ᱪᱟᱞᱟᱜ ᱠᱟᱱᱟ᱾ ᱚᱱᱟ ᱠᱚ ᱤᱫᱤ ᱠᱟᱛᱮᱜ ᱢᱟᱥᱮ ᱞᱟᱹᱭ ᱛᱟᱞᱟᱝ ᱢᱮ᱾
ᱦᱳᱭ ᱚᱱᱟ ᱨᱮᱱᱟᱜ ᱠᱟᱹᱢᱤ ᱫᱚ ᱧᱮᱞ ᱞᱮᱠᱷᱟᱱ ᱫᱚ ᱪᱟᱞᱟᱣ ᱫᱚ ᱪᱟᱞᱟᱜ ᱠᱟᱱ ᱜᱮᱭᱟ ᱵᱟᱝᱟ ᱢᱮᱱᱛᱮᱱ ᱫᱚ ᱵᱟᱝᱟ᱾ ᱡᱟᱦᱟᱸ ᱞᱮᱠᱟ ᱜᱩᱨᱩ ᱜᱚᱝᱠᱮᱭᱟᱜ ᱛᱮᱭᱟᱨ ᱡᱟᱦᱟᱸ ᱮᱥᱮᱠᱟ ᱛᱟᱦᱮᱸ ᱠᱟᱱᱟ ᱥᱮ ᱢᱮᱱᱟᱜᱼᱟ ᱱᱤᱛᱚᱜ᱾ ᱚᱱᱟ ᱫᱚ ᱢᱟᱲᱟᱝᱛᱮ ᱦᱟᱸᱜ ᱩᱲᱤᱥᱥᱟᱨᱮ ᱵᱮᱱᱟᱣ ᱞᱮᱱᱟ, ᱚᱱᱟ ᱵᱟᱹᱭ ᱵᱟᱹᱭᱛᱮ ᱛᱟᱭᱚᱢ ᱫᱟᱨᱟᱢ ᱫᱚ ᱟᱵᱚ ᱚᱭᱮᱥᱴ ᱵᱮᱝᱜᱚᱞ ᱥᱮ ᱯᱚᱪᱷᱤᱢ ᱵᱟᱝᱞᱟ᱾ ᱵᱤᱦᱟᱨ ᱩᱱᱫᱚ ᱵᱤᱦᱟᱨ ᱛᱟᱦᱮᱸ ᱠᱟᱱ ᱱᱤᱛ ᱫᱚ ᱡᱷᱟᱲᱠᱷᱚᱸᱰ ᱫᱤᱥᱚᱢ᱾ ᱟᱥᱟᱢ᱾ ᱱᱚᱣᱟ ᱠᱚᱨᱮ ᱦᱟᱸᱜ ᱚᱱᱟ ᱟᱥᱮᱠᱟ ᱪᱟᱸᱜᱟ ᱳᱯᱷᱤᱥ᱾ ᱪᱟᱹᱞᱩ ᱠᱟᱛᱮᱜ ᱚᱞ ᱪᱤᱠᱤ ᱠᱚ ᱪᱟᱨᱪᱟᱣ ᱤᱫᱤᱭᱠᱟᱫ ᱛᱟᱵᱚᱱᱟ᱾ ᱟᱹᱜᱤᱞ ᱦᱟᱯᱲᱟᱢ ᱠᱚ ᱩᱱᱠᱩ ᱵᱟᱫ ᱠᱟᱛᱮᱜ ᱦᱚᱸ ᱟᱨᱚ ᱡᱟᱦᱟᱸᱭ ᱮᱴᱟᱜ ᱜᱟᱶᱛᱟ ᱟᱵᱚᱨᱮᱱ ᱢᱮᱱᱟᱜ ᱠᱚᱣᱟ ᱥᱮᱪᱮᱫ ᱡᱟᱦᱟᱸᱭ ᱠᱚ ᱠᱩᱥᱤᱭᱟᱜᱼᱟ ᱚᱞ ᱪᱤᱠᱤᱠᱤ ᱫᱩᱞᱟᱹᱲᱤᱭᱟᱹ ᱠᱚ᱾ ᱡᱟᱦᱟᱸᱭ ᱥᱟᱶᱛᱟ ᱥᱩᱥᱟᱹᱨᱤᱭᱟᱹ ᱠᱚ ᱢᱮᱱᱟᱜ ᱠᱚᱣᱟ ᱟᱹᱰᱤᱜᱟᱱ᱾ ᱟᱵᱚ ᱟᱹᱫᱤᱵᱟᱹᱥᱤ ᱜᱟᱛᱟᱠ ᱨᱮᱱᱟᱜ ᱜᱟᱶᱛᱟ ᱠᱚ ᱢᱮᱱᱟᱜᱼᱟ ᱩᱱᱠᱩᱠᱚ ᱣᱟᱛᱮᱜ ᱪᱟᱹᱞᱩ ᱣᱟᱠᱟᱱ ᱜᱮᱭᱟ ᱡᱟᱦᱟᱸ ᱢᱤᱫ ᱥᱟᱭ ᱥᱮᱨᱢᱟ ᱱᱚᱜ-ᱚᱭ ᱯᱩᱨᱟᱹᱣᱭᱮᱱᱟ ᱯᱟᱨᱚᱢᱮᱱ ᱥᱮᱨᱢᱟ᱾ ᱧᱮᱞ ᱧᱮᱞᱟᱠᱟᱱᱟ ᱟᱹᱰᱤᱜᱟᱱ ᱡᱟᱭᱜᱟ ᱨᱮᱜᱮ ᱢᱟᱱᱮ ᱵᱤᱱ ᱯᱩᱭᱥᱟᱹ ᱛᱮᱦᱚᱸ ᱚᱞ ᱪᱤᱠᱤ ᱠᱚ ᱥᱮᱬᱟᱸ ᱟᱠᱟᱜ ᱠᱚᱣᱟ᱾ ᱢᱟᱱᱮ ᱵᱤᱱᱟᱹ ᱠᱩᱲᱟᱹᱭᱛᱮ ᱱᱚᱝᱠᱟᱱ ᱢᱟᱪᱮᱫ ᱢᱟᱪᱮᱛᱟᱹᱱᱤ ᱥᱟᱶᱛᱟ ᱥᱩᱥᱟᱹᱨᱤᱭᱟᱹ ᱥᱟᱸᱶᱛᱮ ᱛᱟ ᱫᱩᱞᱟᱹᱲᱤᱭᱟᱹ ᱠᱚᱣᱟᱛᱮ ᱪᱟᱹᱞᱩ ᱟᱠᱟᱱᱟ ᱧᱮᱞ ᱟᱠᱟᱱᱟ᱾ ᱦᱩᱰᱤᱧ ᱢᱟᱨᱟᱝ ᱡᱟᱦᱟᱸ ᱞᱮᱠᱟᱱ ᱜᱮ ᱜᱟᱶᱛᱟ ᱢᱮᱱᱟᱜ ᱠᱚ᱾ ᱡᱟᱦᱟᱸ ᱞᱮᱠᱟ ᱜᱮ ᱠᱚ ᱫᱟᱲᱮᱣ ᱟᱠᱟᱫ᱾ ᱚᱞ ᱪᱤᱠᱤ ᱪᱷᱟᱨᱟᱣ ᱨᱮ ᱛᱚ ᱜᱟᱸᱶᱛᱟ ᱠᱚ ᱪᱷᱩᱴᱟᱹᱣ ᱠᱟᱱᱟ᱾ ᱧᱮᱞᱚᱜ ᱠᱟᱱ ᱜᱮᱭᱟ᱾ ᱤᱱᱟᱹ ᱵᱮᱜᱚᱨ ᱥᱚᱨᱠᱟᱨᱤ ᱛᱚᱨᱚᱯᱷ ᱠᱷᱚᱱ ᱦᱚᱸ ᱟᱹᱰᱤᱜᱟᱱ ᱠᱟᱹᱢᱤ ᱥᱟᱵ ᱟᱠᱟᱱᱟ, ᱟᱹᱰᱤᱜᱟᱱ ᱯᱚᱛᱚᱵ ᱯᱩᱛᱷᱤ ᱠᱚ ᱩᱪᱷᱟᱹᱱᱚᱜ ᱠᱟᱱᱟ, ᱯᱟᱛᱷᱟᱢ ᱠᱚ ᱩᱪᱷᱟᱹᱱᱚᱜ ᱠᱟᱱᱟ᱾᱾ ᱟᱹᱰᱤᱜᱟᱱ ᱜᱟᱶᱛᱟ ᱫᱟᱨᱟᱭᱛᱮ ᱩᱱᱠᱩ ᱠᱚ ᱢᱟᱹᱱ ᱥᱟᱨᱦᱟᱣ ᱚᱱᱟ ᱯᱟᱲᱦᱟᱣ ᱨᱮ ᱚᱞᱪᱤᱠᱤ ᱥᱮᱬᱟᱸᱭ ᱨᱮ ᱩᱫᱽᱜᱟᱹᱣ ᱠᱚ ᱞᱟᱹᱜᱤᱫ ᱛᱮ ᱯᱟᱹᱴᱷᱩᱣᱟᱹ ᱠᱚᱦᱚᱸ ᱠᱚ ᱜᱚᱲᱚ ᱥᱚᱯᱚᱦᱚᱫ ᱥᱮ ᱩᱱᱠᱩ ᱠᱚ ᱩᱫᱽᱜᱟᱹᱣ ᱞᱟᱹᱜᱤᱫ ᱚᱱᱠᱟᱱᱟᱜ ᱠᱚ ᱵᱮᱵᱚᱥᱛᱟ ᱭᱮᱫ ᱛᱟᱵᱚᱱᱟ ᱡᱟᱛᱮ ᱡᱚᱛᱚ ᱦᱚᱲ ᱱᱚᱶᱟ ᱠᱚ ᱠᱩᱥᱤᱭᱟᱜ ᱢᱟ ᱱᱚᱛᱮ ᱠᱚ ᱨᱤᱡᱷᱟᱹᱜ ᱢᱟ ᱩᱭᱦᱟᱹᱨᱚᱜ ᱢᱟᱠᱚ ᱡᱟᱹᱛᱤ ᱥᱟᱶᱛᱟ ᱞᱟᱹᱜᱤᱫ ᱛᱮ᱾ ᱚᱱᱟᱛᱮ ᱤᱧᱟᱹᱜ ᱢᱮᱫᱛᱮᱧ ᱧᱮᱞ ᱞᱮᱫᱟ ᱠᱟᱹᱢᱤ ᱫᱚ ᱟᱹᱰᱤᱜᱟᱱ ᱜᱮ ᱦᱩᱭ ᱟᱠᱟᱱ ᱜᱮᱭᱟ ᱟᱨᱦᱚᱸ ᱛᱟᱭᱚᱢ ᱫᱟᱨᱟᱢ ᱱᱚᱣᱟ ᱟᱨᱚ ᱱᱚᱝᱠᱟ ᱡᱤᱭᱟᱹᱲ ᱤᱫᱤ ᱫᱚᱨᱠᱟᱨ ᱠᱟᱱ ᱜᱮᱭᱟ ᱟᱨ
ᱦᱳᱭ ᱟᱹᱰᱤ ᱱᱟᱯᱟᱭ ᱮᱱᱠᱷᱟᱱ ᱢᱟᱱᱮ ᱚᱭᱮᱥᱴ ᱵᱮᱝᱜᱚᱞ ᱨᱮᱢᱟ ᱵᱚᱱ ᱧᱮᱞ ᱮᱫᱟ ᱟᱹᱰᱤ ᱱᱟᱯᱟᱭ ᱚᱞ ᱪᱤᱠᱤ ᱨᱮᱱᱟᱜ ᱠᱟᱹᱢᱤ ᱦᱚᱨᱟ ᱪᱟᱞᱟᱜ ᱠᱟᱱᱟ ᱮᱵᱚᱝ ᱥᱚᱨᱠᱟᱨ ᱦᱚᱸ ᱜᱚᱲᱚ ᱥᱚᱯᱚᱦᱚᱫ ᱮᱢᱚᱜ ᱠᱟᱱᱟ ᱮᱵᱚᱝ ᱠᱟᱹᱢᱤ ᱠᱚᱦᱚᱸ ᱠᱚ ᱧᱟᱢᱮᱫ ᱜᱮᱭᱟ ᱟᱫᱚ ᱢᱟᱥᱮ ᱱᱚᱣᱟ ᱚᱞ ᱪᱤᱠᱤ ᱢᱟ ᱥᱩᱫᱷᱩ ᱯᱚᱥᱪᱷᱤᱢ ᱵᱚᱸᱜᱟ ᱥᱩᱢᱩᱝ ᱫᱚ ᱵᱟᱝ ᱵᱤᱦᱟᱨ ᱵᱮᱝᱜᱚᱞ ᱟᱥᱟᱢ ᱩᱳᱲᱤᱥᱥᱟ, ᱱᱤᱛᱚᱜ ᱢᱟ ᱱᱚᱣᱟ ᱫᱤᱥᱚᱢ ᱵᱟᱭᱨᱮ ᱫᱤᱥᱚᱢ ᱦᱚᱸ ᱚᱞᱚᱜ ᱯᱟᱲᱦᱟᱜ ᱪᱟᱞᱟᱜ ᱠᱟᱱ ᱜᱮᱭᱟ, ᱵᱟᱝᱞᱟᱫᱮᱥ ᱢᱮᱱᱢᱮ ᱱᱮᱯᱟᱞ ᱞᱮᱟᱹᱭ ᱠᱮᱫ ᱞᱮᱠᱟ ᱠᱟᱛᱷᱟ ᱞᱮᱠᱟᱛᱮ, ᱛᱚ ᱢᱟᱥᱮ ᱱᱚᱣᱟ ᱱᱚᱣᱟ ᱵᱮᱝᱜᱚᱞ ᱥᱮ ᱱᱚᱣᱟ ᱟᱵᱚᱣᱟᱜ ᱯᱚᱪᱷᱤᱢ ᱵᱟᱝᱞᱟ ᱪᱷᱟᱲᱟ ᱠᱟᱛᱮ ᱳᱲᱤᱥᱥᱟ ᱡᱷᱟᱲᱠᱷᱚᱸᱰ ᱟᱥᱟᱢ ᱱᱚᱜᱼᱚ ᱱᱚᱣᱟ ᱠᱚᱨ ᱪᱮᱫᱠᱟ ᱱᱚᱣᱟ ᱚᱞᱪᱤᱠᱤ ᱨᱮᱱᱟᱜ ᱯᱨᱚᱵᱷᱟᱵᱽ? ᱥᱮ ᱵᱤᱥᱛᱟᱨ ᱧᱮᱞᱚᱜ ᱠᱟᱱᱟ᱾
ᱦᱳᱭ ᱟᱵᱚ ᱯᱚᱪᱷᱤᱢ ᱵᱚᱝᱜᱚ ᱯᱚᱱᱚᱛ ᱵᱟᱫ ᱠᱟ ᱠᱟᱛᱮᱫ ᱨᱮᱦᱚᱸ ᱟᱵᱚ ᱵᱚᱱ ᱧᱮᱞ ᱮᱫᱟ ᱩᱲᱤᱥᱟ ᱡᱟᱦᱟᱸᱨᱮ ᱜᱩᱨᱩ ᱜᱚᱢᱠᱮ ᱩᱱᱠᱮᱭᱟᱜ ᱡᱟᱱᱟᱢ ᱵᱩᱠᱟᱹ ᱛᱚᱯᱟ ᱚᱱᱟ ᱡᱟᱭᱜᱟ ᱦᱚᱸ ᱟᱵᱚ ᱠᱷᱚᱱ ᱠᱟᱹᱴᱤᱡ ᱠᱚ ᱛᱟᱭᱚᱢ ᱟᱠᱟᱱ ᱨᱮᱦᱚᱸ, ᱯᱚᱪᱷᱤᱢ ᱵᱟᱝᱞᱟ ᱠᱷᱚᱱ ᱫᱚ ᱢᱤᱫᱴᱟᱝ ᱨᱟᱹᱥᱠᱟᱹ ᱨᱮᱱᱟᱜ ᱠᱷᱚᱵᱚᱨ ᱢᱮᱱᱟᱜᱼᱟ ᱚᱸᱰᱮ ᱦᱚᱸ ᱱᱚᱜᱼᱚᱭ ᱱᱮᱥᱜᱮ ᱱᱚᱜᱼᱚᱭ ᱡᱟᱦᱟᱸᱭ ᱥᱤᱨᱟᱹ ᱢᱚᱱᱫᱨᱤ ᱮᱟᱜ ᱟᱹᱭᱩᱨ ᱛᱮ ᱥᱮ ᱩᱱᱤᱭᱟᱜ ᱩᱭᱦᱟᱹᱨ ᱛᱮ ᱚᱸᱰᱮᱱᱟᱜ ᱯᱨᱟᱭᱢᱟᱨᱤ ᱡᱟᱦᱟᱸ ᱵᱚᱱ ᱢᱮᱛᱟᱜ ᱠᱟᱱᱟ ᱚᱛ ᱤᱛᱩᱱ ᱟᱥᱲᱟ ᱚᱱᱟ ᱠᱚᱨᱮ ᱦᱚᱸ ᱪᱟᱹᱞᱩ ᱨᱮᱱᱟ ᱜᱴᱟᱝ ᱠᱟᱛᱷᱟ ᱨᱟᱠᱟᱵ ᱜᱚᱫ ᱠᱟᱱᱟ ᱦᱟᱸᱜ ᱚᱱᱛᱮ ᱦᱚᱸ ᱱᱚᱝᱠᱟ ᱡᱟᱦᱟᱸᱭ ᱜᱟᱶᱛᱟ ᱠᱚ ᱢᱤᱫ ᱠᱟᱛᱮ ᱦᱟᱸᱜ ᱢᱤᱫᱴᱟᱝ ᱠᱟᱹᱢᱤ ᱦᱩᱭᱩᱜ ᱠᱟᱱᱟ᱾ ᱠᱚᱞᱮᱡᱽ ᱠᱚᱨᱮ ᱦᱚᱸ ᱥᱮ ᱢᱟᱨᱟᱝ ᱵᱤᱨᱫᱟᱹᱜᱟᱲ ᱠᱚᱨᱮ ᱦᱚᱸ ᱪᱟᱹᱞᱩ ᱦᱚᱪᱚᱭᱮᱫᱟ ᱠᱚ ᱡᱷᱚᱛᱚ ᱠᱚᱞᱮᱡᱽ ᱠᱚᱨᱮᱜ ᱜᱮ ᱡᱟᱦᱟᱸ ᱠᱚᱨᱮ ᱟᱵᱚ ᱠᱷᱮᱨᱣᱟᱲ ᱵᱚᱭᱦᱟ ᱠᱚ ᱡᱟᱹᱥᱛᱤ ᱠᱷᱟᱱ ᱡᱟᱹᱥᱛᱤ ᱢᱮᱱᱟᱜ ᱵᱚᱱᱟ᱾ ᱟᱨ ᱱᱚᱛᱮ ᱡᱮᱜᱮᱛ ᱵᱤᱨᱫᱟᱹᱜᱟᱲ ᱠᱚᱨᱮ ᱦᱚᱸ ᱪᱟᱞᱟᱜ ᱠᱟᱱ ᱜᱮᱭᱟ᱾ ᱝᱠᱟᱜ ᱜᱮ ᱡᱷᱟᱲᱠᱷᱚᱸᱰ ᱯᱚᱱᱚᱛ ᱨᱮᱦᱚᱸ ᱪᱟᱹᱞᱩ ᱫᱚ ᱪᱟᱹᱞᱩᱠᱟᱱ ᱜᱮᱭᱟ, ᱵᱟᱝᱟ ᱢᱮᱱᱛᱮᱫ ᱵᱟᱝᱟ
ᱟ ᱜᱮᱭᱟ ᱟᱨᱠᱤ ᱦᱮᱸ ᱦᱮ
ᱟᱹᱰᱤ ᱵᱟᱹᱲᱤᱡ ᱠᱷᱚᱱ ᱵᱟᱹᱲᱛᱤ ᱟᱵᱚ ᱡᱩᱢᱤᱫ ᱦᱩᱭᱩᱜ ᱛᱟᱵᱚᱱᱟ ᱡᱟᱦᱟᱸᱭ ᱜᱟᱶᱛᱟ ᱢᱮᱱᱟᱜᱼᱟ᱾ ᱠᱷᱮᱨᱣᱟᱲ ᱵᱚᱝᱥᱚ ᱵᱚᱭᱦᱟ ᱠᱚ ᱡᱩᱢᱤᱫ ᱦᱩᱭᱩᱜ ᱛᱟᱵᱚᱱᱟ ᱡᱩᱢᱤᱫ ᱠᱟᱛᱮᱜ
ᱦᱟ
ᱥᱚᱨᱠᱟᱨ ᱡᱟᱦᱟᱸ ᱞᱮᱠᱟᱭ ᱠᱟᱹᱢᱤ ᱠᱟᱱᱟ, ᱥᱚᱨᱠᱟᱨ ᱠᱟᱹᱢᱤ ᱵᱚᱱ ᱜᱚᱲᱚ ᱟᱭᱟ᱾ ᱥᱚᱨᱠᱟᱨ ᱦᱚᱸᱵᱚᱱ ᱩᱫᱩᱜ ᱟᱭᱟ ᱡᱮ ᱱᱚᱜᱼᱚ ᱱᱚᱝᱠᱟ ᱟᱞᱮ ᱞᱮ ᱠᱟᱹᱢᱤ ᱠᱟᱱᱟ᱾ ᱟᱢ ᱦᱚᱸ ᱫᱮ ᱜᱚᱲᱚ ᱟᱞᱮᱢᱮ ᱟᱢᱟᱜ ᱜᱚᱲᱚ ᱛᱮᱦᱚᱸ ᱱᱚᱣᱟ ᱚᱱᱠᱟᱜᱮ ᱟᱥᱟᱢ ᱥᱮᱱ ᱦᱚᱸ ᱠᱟᱹᱢᱤ ᱦᱩᱭᱩᱜ ᱠᱟᱱ ᱜᱮᱭᱟ ᱚᱱᱟ ᱢᱮᱱᱛᱮ ᱫᱚ ᱵᱟᱝᱼᱟ ᱾ ᱟᱵᱚ ᱜᱟᱶᱛᱟ-ᱟᱜ ᱠᱩᱨᱩᱢᱩᱴᱩᱛᱮ ᱚᱸᱰᱮ ᱥᱚᱨᱠᱟᱨᱤ ᱞᱮᱠᱟᱛᱮ ᱟᱹᱜᱩ ᱞᱟᱹᱜᱤᱫ ᱛᱮ ᱡᱩᱢᱤᱫ ᱫᱚᱨᱠᱟᱨ ᱛᱟᱵᱚᱱ ᱾ ᱚᱱᱠᱟᱱᱟᱜ ᱜᱟᱶᱛᱟ ᱵᱮᱱᱟᱣ ᱠᱟᱛᱮ ᱚᱱᱛᱮ ᱦᱚᱸ ᱪᱟᱹᱞᱩ ᱦᱚᱪᱚ ᱫᱚᱨ ᱠᱟᱨ ᱠᱟᱱᱟ ᱟᱨ ᱮᱴᱟᱜ ᱮᱴᱟᱜ ᱫᱤᱥᱚᱢ ᱦᱚᱸ ᱪᱟᱹᱞᱩᱜ ᱠᱟᱱ ᱜᱮᱭᱟ ᱵᱟᱝᱟ ᱢᱮᱱᱛᱮ ᱜᱚᱲᱚ ᱟᱠᱚ ᱫᱚᱨᱠᱟᱨ ᱠᱟᱱᱟ ᱾ ᱵᱩᱫᱤ ᱦᱩᱫᱤᱥ ᱮᱢᱟᱱ ᱫᱚᱨᱠᱟᱨ ᱠᱟᱱᱟ ᱛᱟᱱᱦᱮ ᱠᱷᱟᱱ ᱤᱧ ᱢᱚᱱᱮᱭᱟ ᱟᱵᱚ ᱵᱷᱟᱨᱚᱛ ᱫᱤᱥᱚᱢ ᱪᱮᱫᱟᱜ ᱟᱵᱚ ᱯᱚᱪᱷᱤᱢ ᱵᱟᱝᱞᱟ ᱪᱮᱫᱟᱜ ᱾ ᱟᱵᱚ ᱵᱟᱦᱨᱮ ᱫᱤᱥᱚᱢ ᱨᱮᱦᱚᱸ ᱟᱵᱚᱱᱟᱜ ᱚᱞᱪᱤᱠᱤ ᱱᱚᱝᱠᱟ ᱾ ᱢᱟᱲᱟᱝ ᱠᱷᱚᱱ ᱢᱟᱲᱟᱝ ᱛᱮᱧ ᱪᱟᱞᱟᱜ-ᱟ ᱟᱨᱚ ᱮᱴᱟᱜ ᱫᱤᱥᱚᱢ ᱦᱚᱸᱠᱚ ᱾ ᱴᱷᱤᱠᱟᱹᱭ ᱛᱟᱵᱚᱱᱟ ᱢᱤᱫᱴᱟᱝ ᱢᱮᱱᱟᱜ ᱛᱟᱠᱚᱣᱟ ᱾
ᱦᱳᱭ ᱜᱚᱢᱠᱮ ᱛᱮᱦᱮᱧ ᱫᱚ ᱤᱱᱟᱹᱜ ᱜᱮ ᱚᱠᱛᱚ ᱠᱚᱦᱚᱸ ᱦᱩᱭᱮᱱ ᱛᱟᱞᱟᱝᱟ ᱾ ᱦᱮᱸ ᱟᱨᱚ ᱱᱚᱝᱠᱟ ᱜᱮ ᱾ ᱥᱚᱢᱚᱭ ᱞᱟᱝ ᱧᱟᱢ ᱞᱮᱠᱷᱟᱱ ᱞᱟᱝ ᱨᱚᱯᱚᱲ ᱟ ᱢᱟ ᱛᱮᱦᱮᱧ ᱫᱚ ᱤᱱᱠᱟᱹᱜᱮ ᱢᱟ ᱡᱚᱦᱟᱨ ᱾